ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱱᱚᱜ-ᱚᱭ ᱞᱟᱦᱟ ᱟᱠᱷᱲᱟ ᱨᱮ ᱱᱚᱜ-ᱚᱭ ᱪᱟᱥ ᱵᱟᱥ ᱵᱟᱵᱚᱛ ᱛᱮᱞᱟᱝ ᱜᱟᱯᱟᱞ ᱢᱟᱨᱟᱜ ᱠᱟᱱᱟ᱾ ᱛᱟᱸᱦᱮᱱᱟ ᱟᱫᱚ ᱱᱤᱛᱚᱜ ᱫᱚᱢ ᱢᱮᱱ ᱫᱟᱲᱮᱭᱟᱜ-ᱟ ᱥᱟᱛᱟᱢ ᱞᱮᱠᱟᱛᱮ ᱱᱚᱣᱟ ᱵᱤᱨ ᱵᱩᱨᱩ ᱨᱮᱱᱟᱜ ᱡᱚ-ᱵᱤᱞᱤ ᱠᱚ ᱵᱟᱵᱚᱛ ᱛᱮ ᱞᱟᱝ ᱜᱟᱯᱟᱞᱢᱟᱨᱟᱣ ᱞᱮᱱᱠᱟᱡ ᱥᱮ
ᱦᱮᱸ ᱦᱮᱸ
ᱩᱦᱩᱜ ᱛᱚ ᱟᱞᱮᱥᱮᱫ ᱢᱟ ᱮᱱᱛᱮ ᱢᱤᱫ ᱪᱟᱸᱫᱳ ᱞᱟᱦᱟᱨᱮ, ᱡᱚ ᱵᱤᱞᱤ ᱞᱮᱠᱟᱛᱮᱢ ᱢᱮᱱ ᱞᱮᱠᱷᱟᱡ ᱱᱚᱣᱟ ᱥᱚ ᱠᱩᱫᱽ ᱠᱚ ᱟᱹᱰᱤ ᱡᱟᱹᱥᱛᱤ ᱜᱮ ᱧᱟᱢᱚᱜ ᱠᱟᱱ ᱛᱟᱸᱦᱮᱱᱟ ᱢᱟᱱᱮ ᱵᱤᱞᱤ ᱵᱟᱲᱟ ᱞᱮᱱᱟ
ᱟᱪᱪᱷᱟ
ᱟᱨ ᱱᱮᱛᱟᱨ ᱫᱤᱱᱮᱢ ᱢᱮᱱ ᱞᱮᱠᱷᱟ ᱫᱚ ᱦᱟᱸᱜ ᱟᱨᱦᱚᱸ ᱵᱤᱨ ᱵᱩᱨᱩ ᱮᱞᱟᱠᱟ ᱠᱟᱜ ᱟᱞᱮ ᱦᱚᱸ ᱟᱫᱚ ᱱᱚᱛᱮ ᱨᱮ ᱩᱫ ᱠᱚ ᱟᱹᱰᱤ ᱡᱟᱹᱥᱛᱤ ᱚᱢᱚᱱᱚᱜ ᱠᱟᱱᱟ ᱥᱮ ᱢᱮᱱ ᱫᱟᱲᱭᱟᱜ-ᱟ᱾ ᱡᱟᱱᱟᱢᱚᱜ ᱠᱟᱱᱟ ᱩᱫ ᱠᱚ ᱟᱭᱢᱟ ᱨᱚᱠᱚᱢ ᱩᱫᱽ ᱟᱯᱮ ᱥᱮᱫ ᱠᱚ ᱢᱟᱱᱮ ᱟᱨᱦᱚᱸ ᱪᱮᱫ ᱠᱚ ᱱᱚᱝᱠᱟᱱ ᱡᱤᱱᱤᱥ ᱢᱮᱱᱟᱜ ᱜᱮᱭᱟ ᱥᱮ ᱵᱟᱹᱱᱩᱜ-ᱟ᱾ ᱦᱟᱸᱜ ᱱᱚᱣᱟ ᱵᱟᱵᱚᱫ ᱛᱮ ᱞᱟᱹᱭ ᱛᱟᱞᱟᱝ ᱢᱮ‌?
ᱦᱮᱸᱻ ᱤᱭᱟᱹ ᱠᱚᱫᱚ ᱵᱚᱞᱛᱮ ᱦᱟᱸᱜ ᱩᱫᱽ ᱠᱚᱫᱚ ᱵᱤᱨ ᱩᱫᱽ ᱠᱚᱫᱚ ᱞᱟᱦᱟᱛᱮ ᱦᱟᱸᱜ ᱫᱚᱢᱮ ᱚᱢᱚᱱᱚᱜ ᱠᱟᱱ ᱛᱟᱦᱮᱸᱜ᱾ ᱟᱞᱮ ᱥᱮᱫ ᱫᱚ ᱟᱫᱚ ᱱᱮᱛᱟᱨ ᱫᱚ ᱦᱟᱸᱜ ᱱᱚᱜ-ᱚᱭ ᱟᱨ ᱠᱚᱭᱮᱠ ᱫᱤᱱ ᱯᱚᱨᱮ ᱦᱟᱸᱜ ᱡᱟᱦᱟᱸ ᱚᱱᱟ ᱫᱩᱨᱜᱟᱹ ᱯᱩᱡᱟᱹ ᱥᱩᱨᱩᱜ ᱥᱩᱨᱩᱜ ᱮᱱᱠᱷᱟᱱ ᱩᱱ ᱴᱟᱭᱤᱢ ᱦᱟᱸᱜ ᱟᱫᱚ ᱚᱱᱟ ᱢᱚᱛᱟᱢ ᱩᱫ ᱠᱚ ᱢᱮᱛᱟᱜ-ᱟ ᱮᱻ ᱟᱯᱮ ᱥᱮᱫ ᱫᱚ ᱪᱮᱫ ᱦᱟᱸᱜ ᱠᱚ ᱢᱮᱛᱟᱜ-ᱟ᱾ ᱵᱟᱹᱞᱤᱧ ᱵᱟᱲᱟᱭᱟ ᱢᱚᱛᱟᱢ ᱩᱫ ᱟᱞᱮ ᱥᱮᱫ ᱫᱚ ᱚᱢᱚᱱᱚᱜ-ᱟ ᱟᱡ
ᱦᱩᱸ
ᱟᱭᱢᱟ ᱡᱟᱹᱥᱛᱤ ᱜᱮ ᱢᱚᱛᱟᱢ ᱩᱫ ᱚᱢᱚᱱᱚᱜ-ᱟ᱾ ᱟᱨ ᱢᱟᱱᱮ ᱟᱭᱢᱟ ᱡᱟᱹᱥ ᱛᱤ ᱢᱟᱱᱮ ᱟᱭᱢᱟ ᱡᱟᱹᱥᱛᱤ ᱢᱟᱱᱮ ᱟᱭᱢᱟ ᱡᱟᱹᱥᱛᱤ ᱜᱮ ᱥᱮᱛᱟᱜ ᱵᱷᱳᱨ ᱨᱮᱜᱮ ᱪᱟᱞᱟᱣ ᱠᱟᱛᱮ ᱦᱚᱲ ᱠᱚ ᱚᱱᱟ ᱠᱚ ᱠᱚ ᱦᱟᱞᱟᱝ-ᱟ᱾ ᱦᱟᱞᱟᱝ ᱠᱟᱛᱮ ᱟ. ᱠᱷᱨᱤᱧ ᱦᱚᱸ ᱱᱤᱡᱮᱨᱟᱜ ᱠᱤᱪᱷᱩ ᱟᱨᱡᱟᱣ ᱞᱟᱹᱜᱤᱫ ᱟᱹᱠᱷᱨᱤᱧ ᱦᱚᱸᱠᱚ ᱤᱫᱤ ᱜᱮᱭᱟ ᱵᱟᱡᱟᱨ ᱛᱮ᱾
ᱟᱪᱪᱷᱟ ᱟᱪᱷᱟ,
ᱦᱮᱸ ᱟᱨ ᱱᱮᱛᱟᱨ ᱫᱚ ᱦᱮᱸ ᱠᱩᱫᱽ ᱠᱚᱢᱟ ᱢᱮᱱᱟᱜ ᱜᱮ, ᱠᱩᱫᱽ ᱠᱚ ᱛᱟᱨᱯᱚᱨ ᱟᱨᱚ ᱛᱮᱨᱮᱞ ᱯᱷᱮᱨᱮᱞ ᱚᱱᱟ ᱠᱚ ᱡᱚᱛᱚ ᱫᱟᱨᱮ ᱜᱮ ᱢᱮᱱᱟᱜ-ᱟ᱾ ᱦᱟᱸᱜ ᱱᱮᱛᱟᱨ ᱫᱚ ᱟᱫᱚ ᱠᱩᱫᱽ ᱵᱤᱥᱤ ᱡᱚᱜ-ᱟ ᱾ᱛᱚ ᱟᱫᱚ ᱠᱩᱫᱽ ᱦᱚᱸ ᱟᱸᱭᱢᱟ ᱜᱮ ᱡᱚ ᱵᱟᱲᱟ ᱟᱠᱟᱱ ᱜᱮᱭᱟ, ᱟᱨ ᱠᱷᱤᱡᱩᱨ ᱢᱟ ᱦᱚᱜ-ᱚᱭ ᱪᱟᱵᱟ ᱪᱟᱵᱟ ᱤᱭᱟᱹ ᱜᱮ ᱵᱤᱞᱤ ᱵᱟᱲᱟᱭᱱᱟ ᱡᱚᱢ ᱵᱟᱲᱟ ᱦᱩᱭᱱᱟ ᱠᱷᱮᱡᱩᱨ ᱠᱚᱦᱚᱸ ᱟᱭᱢᱟ ᱜᱮ
ᱟᱞᱮ ᱥᱮᱫ ᱦᱚᱸ ᱢᱟᱱᱮ ᱱᱚᱣᱟ ᱩᱫ ᱞᱮᱠᱟᱛᱮ ᱢᱮᱱ ᱞᱮᱠᱷᱟᱡ ᱫᱚ ᱟᱭᱢᱟ ᱜᱮ ᱦᱟᱸᱜ ᱧᱟᱢᱚᱜ-ᱟ᱾ ᱵᱤᱨ ᱩᱫᱽ ᱦᱚᱸ ᱟᱞᱮ ᱥᱮᱫ ᱵᱤᱨ ᱦᱚᱸ ᱥᱩᱨ ᱥᱩᱨ ᱜᱮᱭᱟ ᱟᱫᱚ ᱚᱱᱟ ᱥᱩᱨ ᱵᱤᱨ ᱚᱱᱟ ᱨᱮᱞᱮ ᱪᱟᱞᱟᱣ ᱞᱮᱱᱠᱷᱟᱡ ᱢᱟᱱᱮ ᱟᱹᱰᱤ ᱡᱟᱹᱥᱛᱤ ᱜᱮ ᱵᱤᱨ ᱩᱫᱽ ᱧᱟᱢᱚᱜ-ᱟ᱾ ᱟᱨᱦᱚᱸ ᱚᱠᱟ ᱢᱚᱛᱟᱢ ᱩᱫᱽ ᱮᱢ ᱞᱟᱹᱭ ᱠᱮᱫᱟ, ᱚᱱᱮ ᱚᱱᱟ ᱦᱚᱸ ᱧᱟᱢᱚᱜ ᱜᱮᱭᱟ᱾ ᱟᱫᱚ ᱱᱚᱣᱟ ᱫᱚ ᱦᱟᱸᱜ ᱢᱟᱱᱮ ᱜᱟᱡᱟᱲ ᱡᱟᱭᱜᱟ ᱨᱮ, ᱚᱠᱟ ᱚᱠᱟ ᱜᱟᱡᱟᱲ ᱧᱚᱜ ᱡᱟᱭᱜᱟ ᱨᱮ ᱟᱨ ᱜᱚᱴᱟ ᱡᱟᱭᱜᱟ ᱨᱮᱫᱚ ᱵᱟᱝ ᱧᱟᱢᱚᱜ-ᱟ ᱚᱱᱟ ᱫᱚ᱾ ᱚᱠᱟ ᱡᱟᱭᱜᱟ ᱨᱮ ᱡᱩᱫᱤ ᱢᱤᱫ ᱵᱚᱪᱷᱚᱨ ᱧᱟᱢᱱᱟ ᱛᱚ ᱫᱚᱦᱚᱲᱟ ᱵᱚᱪᱷᱚᱨ ᱵᱚᱪᱷᱚᱨ ᱚᱱᱟ ᱡᱟᱭᱜᱟ ᱨᱮᱜᱮ ᱧᱟᱢᱚᱜᱼᱟ᱾ ᱛᱚ ᱢᱤᱫᱴᱟᱝ ᱡᱟᱭᱜᱟ ᱨᱮᱜᱮ, ᱚᱠᱟ ᱨᱮ ᱪᱚ ᱧᱟᱢᱚᱜ-ᱟ ᱾ᱦᱟᱸᱜ
ᱦᱮᱸ ᱚᱱᱠᱟ ᱜᱮ
ᱟᱫᱚ ᱚᱱᱟ ᱦᱚᱸ ᱟᱹᱰᱤ ᱢᱚᱸᱡᱽ, ᱟᱹᱰᱤ ᱱᱟᱯᱟᱭ ᱜᱮ ᱵᱩᱡᱷᱟᱹᱜ-ᱟ᱾ ᱯᱩᱸᱰ ᱯᱩᱸᱰ ᱛᱟᱸᱦᱮᱱᱟ ᱥᱮ ᱚᱱᱮ ᱚᱱᱠᱟ
ᱦᱮᱸ ᱦᱮᱸ
ᱟᱨᱦᱚᱸ ᱱᱮᱛᱟᱨ ᱫᱚ ᱫᱟᱜᱽ ᱫᱟᱜᱽ ᱡᱚᱠᱷᱟᱡ ᱱᱚᱣᱟ ᱡᱟᱹᱯᱩᱫ ᱫᱤᱱ ᱫᱚ ᱦᱟᱸᱜ ᱱᱚᱣᱟ ᱫᱟᱜᱽ ᱢᱟᱹᱰᱤ ᱩᱫᱽ ᱦᱚᱸ ᱟᱹᱰᱤ ᱡᱟᱹᱥᱛᱤ ᱜᱮ ᱡᱚᱢ ᱵᱟᱲᱟᱣ ᱠᱟᱜ ᱵᱟᱲᱟᱣ ᱠᱚᱜᱼᱟ᱾ ᱚᱱᱮ ᱚᱱᱟ ᱦᱚᱸᱠᱚ ᱡᱚᱢ ᱜᱮᱭᱟ ᱟᱞᱮ ᱥᱮᱫ ᱫᱚ᱾ ᱠᱟᱹᱴᱤᱡ ᱠᱟᱹᱴᱤᱡ ᱫᱟᱜᱢᱟᱸᱰᱤ ᱩᱫᱽ ᱠᱚ ᱢᱮᱛᱟᱜ ᱠᱟᱱᱟ᱾
ᱟᱪᱷᱟ
ᱟᱨᱦᱚᱸ ᱩᱫ ᱞᱮᱠᱟᱛᱮᱢ ᱢᱮᱱ ᱞᱮᱠᱷᱟᱱ ᱫᱚ ᱟᱨᱦᱚᱸ ᱱᱚᱜᱼᱚᱭ ᱵᱩᱥᱩᱵ ᱩᱫ ᱦᱚᱸ ᱠᱚ ᱡᱚᱢ ᱜᱮᱭᱟ ᱢᱟᱱᱮ ᱚᱠᱟ ᱫᱚ ᱵᱩᱥᱩᱵ ᱪᱟᱹᱠᱤ ᱨᱮ ᱡᱟᱱᱟᱢ ᱵᱟᱲᱟ ᱠᱚᱜᱼᱟ ᱦᱮᱸ
ᱦᱮᱸ ᱦᱮᱸ ᱦᱮᱸ
ᱚᱱᱮ ᱚᱱᱟ ᱠᱚ ᱟᱨᱦᱚᱸ ᱯᱩᱴᱠᱟᱹ ᱦᱚᱸ ᱟᱞᱮ ᱥᱮᱫ ᱫᱚ ᱧᱟᱢᱚᱜ ᱜᱮᱭᱟ ᱟᱫᱚ ᱱᱮᱛᱟᱨ ᱫᱚ ᱦᱟᱸᱜ ᱚᱱᱟ ᱯᱩᱴᱠᱟᱹ ᱫᱚ ᱟᱹᱰᱤ ᱠᱚᱢ ᱧᱟᱢᱚᱜ ᱠᱟᱱᱟ
ᱟᱹᱰᱤ ᱠᱚᱢ ᱦᱮᱸ ᱞᱟᱦᱟᱛᱮ ᱯᱩ ᱦᱮᱸ ᱯᱩᱴ ᱠᱟᱹᱣ ᱨᱮᱦᱚᱸ ᱟᱹᱰᱤ ᱡᱟᱹᱥᱛᱤ ᱧᱟᱢᱚᱜ ᱠᱟᱱ ᱛᱟᱦᱮᱸᱜ ᱟᱞᱮ ᱥᱮᱫ ᱦᱚᱸ ᱱᱮᱛᱟᱨ ᱫᱚ ᱟᱫᱚ ᱚᱱᱠᱟ ᱞᱮᱠᱟ ᱫᱚ ᱧᱮᱧᱟᱢ ᱦᱚᱸ ᱵᱟᱹᱞᱤᱧ ᱧᱮᱧᱟᱢ ᱵᱟᱲᱟᱭ ᱜᱮᱭᱟ ᱟᱨ ᱱᱮᱛᱟᱨ ᱫᱚ ᱵᱟᱹᱱᱩᱜ ᱜᱮ ᱪᱟᱵᱟ ᱵᱟᱲᱟ ᱧᱚᱜ ᱟᱠᱟᱱᱟ ᱱᱮᱛᱟᱨ ᱫᱚ ᱟᱫᱚ ᱱᱮᱛᱟᱨ ᱫᱚ ᱚᱱᱮ ᱱᱟᱦᱟᱸᱜ ᱢᱚᱛᱟᱢ ᱩᱫ ᱥᱤᱡᱤᱱ ᱠᱟᱱᱟ ᱦᱟᱸᱜ ᱛᱟᱨᱯᱚᱨᱮ ᱟᱫᱚ ᱱᱤᱛᱚᱜ ᱦᱟᱸᱜ, ᱦᱚᱸᱜᱼᱚᱭ ᱵᱚᱨᱥᱟ ᱫᱤᱱ ᱨᱮ ᱟᱨ ᱢᱤᱫ ᱨᱚᱠᱚᱢ ᱩᱫᱽ ᱧᱟᱢᱚᱜᱼᱟ᱾ ᱚᱱᱟ ᱫᱚ ᱦᱩᱭᱩᱜ ᱠᱟᱱᱟ ᱢᱩᱪᱤ ᱩᱫᱽ᱾ ᱠᱟᱹᱴᱤᱡ ᱠᱟᱹᱴᱤᱡ ᱚᱱᱟ ᱵᱩᱱᱩᱢ ᱰᱷᱤᱯ ᱠᱚᱨᱮ ᱦᱩᱭᱩᱜᱼᱟ᱾ᱟᱹᱰᱤ ᱟᱹᱰᱤ ᱵᱮᱥ ᱜᱮ ᱥᱤᱵᱤᱞᱟ, ᱚᱱᱟ ᱦᱚᱸ ᱟᱹᱰᱤ ᱵᱮᱥ ᱥᱤᱵᱤᱞᱟ᱾ ᱟᱫᱚ ᱚᱱᱟ ᱫᱚ
ᱥᱮ ᱚᱱᱟ ᱢᱩᱪᱤ ᱩᱫ ᱜᱮ ᱟᱞᱮᱥᱮᱫ ᱫᱚ ᱚᱱᱟ ᱫᱟᱜ ᱢᱟᱹᱰᱤ ᱩᱫ ᱠᱚ ᱢᱮᱛᱟᱜ ᱠᱟᱱᱟ ᱚᱱᱟ
ᱦᱮᱸ ᱦᱮᱸ ᱦᱮᱸ ᱫᱟᱜ ᱢᱟᱹᱰᱤ ᱥᱟᱞᱟᱜ ᱠᱚ ᱡᱚᱢᱟ ᱵᱷᱟᱹᱡᱤ ᱠᱟᱛᱮᱫ ᱵᱟᱝ
ᱟᱪᱪᱷᱟ ᱟᱪᱪᱷᱟ ᱦᱮᱸᱫᱟᱜ ᱢᱟᱹᱰᱤ ᱥᱟᱞᱟᱜ ᱠᱚ ᱡᱚᱢ ᱠᱮᱭᱟ ᱟᱫᱚ ᱢᱟᱱᱮ ᱡᱟᱦᱟᱱᱟᱜ ᱮᱴᱟᱜ ᱛᱩᱞᱩᱡ ᱦᱚᱸᱢ ᱡᱚᱢ ᱫᱟᱲᱮᱜ ᱜᱮᱭᱟ ᱟᱫᱚ ᱚᱱᱟᱫᱚ ᱦᱮᱸ ᱯᱟᱥᱮᱡ ᱚᱱᱟ ᱫᱟᱜ ᱢᱟᱹᱰᱤ ᱛᱩᱞᱩᱡ ᱮᱦᱚᱵ ᱫᱚ ᱡᱟᱹᱥᱛᱤ ᱠᱚ ᱡᱚᱢᱮᱫ ᱛᱟᱦᱮᱱ ᱛᱮ ᱚᱱᱟ ᱛᱮᱜᱮ ᱯᱟᱥᱮᱡ ᱱᱚᱝᱠᱟ ᱠᱚ ᱧᱩᱛᱩᱢ ᱟᱠᱟᱫᱼᱟ ᱥᱮ ᱵᱟᱝ
ᱦᱳᱭ ᱦᱳᱭ ᱦᱮᱸ ᱟᱫᱚ ᱚᱱᱟ ᱫᱚ ᱦᱟᱸᱜ ᱦᱟᱞᱟᱝ ᱥᱚᱢᱚᱭ ᱫᱚ ᱚᱱᱟ ᱫᱚ ᱮᱠᱴᱩ ᱟᱹᱰᱤ ᱦᱟᱸᱜ ᱢᱚᱸᱡᱽ ᱜᱮ ᱡᱚᱛᱱᱚ ᱛᱮ ᱦᱟᱞᱟᱝ ᱦᱩᱭᱩᱜᱼᱟ ᱵᱟᱠᱷᱟᱡ ᱫᱚ ᱫᱚ ᱚᱱᱟᱫᱚ ᱟᱨᱠᱤ ᱠᱟᱹᱴᱤᱡ ᱠᱟᱹᱴᱤᱡ ᱜᱮᱭᱟ ᱛᱚ ᱠᱟᱹᱴᱤᱡ ᱠᱟᱹᱴᱤᱡ ᱢᱟᱪᱷᱟ ᱜᱮᱭᱟ ᱛᱚ ᱦᱮᱸ ᱞᱟᱢᱸᱡᱟᱜ ᱦᱚᱸ ᱞᱟᱢᱡᱟᱜᱚᱜ-ᱟ ᱟᱨ ᱦᱟᱥᱟ ᱞᱟᱹᱵᱤᱡ ᱛᱟᱦᱮᱱᱟ ᱛᱚ ᱵᱮᱥᱛᱮ ᱵᱟᱵᱮᱱ ᱦᱟᱞᱟᱝ ᱞᱮᱠᱷᱟᱱ ᱚᱱᱟ ᱦᱟᱥᱟ ᱥᱚᱢᱮᱛ ᱨᱟᱠᱟᱵ ᱦᱤᱡᱩᱜᱼᱟ ᱟᱫᱚ ᱦᱟᱸᱜ ᱵᱟᱹᱞᱤ ᱧᱟᱢᱚᱜᱼᱟ ᱫᱚᱢᱮ ᱟᱫᱚ ᱵᱮᱥ ᱜᱮ ᱦᱟᱸᱜ ᱵᱟᱝ ᱵᱩᱡᱷᱟᱹᱜ-ᱟ᱾ ᱡᱚᱢ ᱥᱚᱢᱚᱭ ᱨᱮᱛᱮ ᱨᱮᱛᱮᱫ ᱚᱱᱟᱛᱮ ᱛᱩ ᱚᱱᱟ ᱫᱚ ᱵᱮᱥ ᱧᱚᱜ ᱛᱮ ᱦᱟᱞᱟᱝ ᱠᱟᱛᱮᱫ ᱟᱹᱰᱤ ᱢᱚᱡᱽ ᱛᱟᱨᱯᱚᱨ ᱵᱟᱪᱷᱟᱣ ᱠᱟᱛᱮᱫ ᱟᱹᱨᱩᱵ ᱠᱟᱛᱮᱫ ᱛᱟᱨᱯᱚᱨᱮ ᱦᱟᱸᱜ ᱵᱷᱟ. ᱡᱤ ᱦᱳᱠ ᱞᱟᱫ ᱦᱳᱠ ᱵᱟᱱᱟᱨ ᱛᱮᱜᱮ ᱫᱚᱢᱮ ᱥᱤᱵᱤᱞᱟ᱾ ᱚᱱᱟ ᱫᱚ
ᱦᱩᱸ ᱦᱩᱸᱸ ᱮᱠᱟᱞ ᱟᱨᱦᱚᱸ ᱚᱱᱟ ᱟᱹᱞᱩ ᱛᱩᱞᱩᱡ ᱦᱚᱸᱠᱚ ᱢᱮᱥᱟᱞ ᱜᱮᱭᱟ ᱟᱹᱞᱩ ᱛᱩᱞᱩᱡ ᱩᱛᱩ ᱞᱮᱠᱷᱟᱡ ᱟᱹᱰᱤ ᱱᱟᱯᱟᱭ-ᱟ ᱠᱚ ᱵᱩᱡᱽ ᱠᱮᱜᱼᱟᱢ ᱠᱩᱨᱦᱤ ᱞᱮᱠᱷᱟᱡ ᱥᱮ ᱵᱟᱝ ᱟᱞᱮ ᱥᱮᱫ ᱚᱱᱟ ᱠᱚ ᱧᱟᱢᱚᱜ ᱜᱮᱭᱟ ᱦᱟᱸᱜ
ᱟᱨ ᱛᱟᱦᱚᱞᱮ ᱱᱚᱣᱟ ᱵᱚᱨᱥᱟ ᱨᱮᱫᱚ ᱦᱟᱸᱜ ᱪᱮᱫ ᱞᱮᱠᱟ ᱦᱟᱹᱠᱩ ᱠᱚ ᱟᱯᱮ ᱥᱮᱫ?
ᱦᱮᱸ ᱦᱟᱹᱠᱩ ᱠᱚ ᱟᱹᱰᱤ ᱡᱟᱹᱥᱛᱤ ᱚᱱᱠᱟ ᱜᱚᱡ ᱪᱟᱞᱟᱣ ᱵᱟᱲᱟ ᱦᱩᱭᱩᱜ ᱜᱮᱭᱟ ᱟᱫᱚ ᱱᱮᱛᱟᱨ ᱫᱚ ᱦᱟᱸᱜ ᱱᱚᱣᱟ ᱵᱟᱹᱫᱽ ᱵᱟᱹᱭᱦᱟᱹᱲ ᱠᱚᱨᱮ ᱦᱟᱹᱠᱩ ᱫᱚ ᱟᱹᱰᱤ ᱠᱚᱢ ᱠᱚ ᱧᱟᱢᱚᱜ ᱠᱟᱱᱟ ᱜᱟᱰᱟ ᱠᱚᱨᱮᱜᱮ ᱚᱱᱟ ᱫᱟᱨᱦᱟ ᱡᱟᱭᱜᱟ ᱥᱮᱫ ᱨᱮᱜᱮ ᱠᱚ ᱧᱟᱢᱚᱜᱼᱟ ᱾ᱵᱟᱠᱷᱟᱡ ᱫᱚ ᱦᱟᱸᱜ ᱜᱟᱰᱟ ᱨᱮᱦᱚᱸ ᱠᱚ ᱠᱚᱢ ᱠᱟᱱᱟ ᱟᱨ ᱱᱚᱣᱟ ᱵᱟᱹᱫᱽ ᱠᱚᱨᱮ ᱢᱟ ᱮᱠᱟᱞ ᱜᱮ ᱵᱟᱢ ᱧᱟᱢᱮᱭᱟ ᱦᱟᱸᱜ᱾ ᱡᱮᱞᱮᱠᱟ ᱱᱩᱠᱩ ᱠᱟᱴᱠᱚᱢ ᱠᱩ ᱞᱟᱦᱟ ᱛᱮᱫᱚᱧ ᱫᱤᱥᱟᱹᱭᱟ ᱱᱮᱛᱟᱨ ᱦᱩᱲᱩ ᱨᱚᱦᱚᱭ ᱫᱤᱱ ᱨᱚᱦᱚᱭ ᱨᱚᱦᱚᱭ ᱛᱩᱞᱩᱡ ᱢᱤᱫ ᱵᱟᱨ ᱦᱟᱱᱛᱮ ᱱᱚᱛᱮ ᱠᱚ ᱨᱟᱠᱟᱵ ᱵᱟᱲᱟᱜᱼᱟ᱾ ᱧᱟᱢ ᱧᱟᱢ ᱜᱚᱞᱮᱭᱟᱢ ᱟᱫᱚ ᱱᱮᱛᱟᱨ ᱱᱩᱠᱩ ᱠᱟᱴᱠᱚᱢ ᱫᱚ ᱦᱟᱸᱜ ᱢᱮᱱ ᱫᱟᱲᱮᱭᱟᱜᱼᱟ ᱟᱹᱫ ᱪᱟᱵᱟᱣᱟᱠᱟᱱᱟ ᱠᱚ ᱵᱟᱠᱚ ᱧᱟᱢᱚᱜ ᱠᱟᱱᱟ ᱦᱟᱸᱜ ᱟᱨ ᱜᱟᱹᱰᱟ ᱦᱚᱸ ᱢᱟᱱᱮ ᱟᱹᱰᱤ ᱠᱚᱢ ᱚᱱᱠᱟ ᱫᱷᱤᱨᱤ ᱡᱟᱸᱜᱮ ᱤᱭᱟᱹ ᱥᱮᱫ ᱨᱮᱜᱮ ᱢᱤᱫᱵᱟᱨ ᱠᱚ ᱧᱟᱢᱚᱜ ᱠᱟᱱᱟ ᱟᱫᱚ ᱱᱚᱣᱟ ᱫᱚ ᱯᱟᱥᱮᱡ ᱢᱮᱱ ᱫᱟᱲᱮᱭᱟᱜᱼᱟ ᱱᱚᱣᱟ ᱥᱟᱦᱟᱨ ᱠᱚᱥᱮ ᱠᱷᱟᱫᱽ ᱠᱚ ᱟᱹᱰᱤ ᱡᱟᱹᱥᱛᱤ ᱵᱚᱱ ᱵᱮᱣᱦᱟᱨ ᱮᱫᱟ ᱦᱩᱲᱩ ᱠᱚᱨᱮ ᱵᱚᱱ ᱞᱟᱜᱟᱣᱮᱫᱟ ᱚᱱ ᱚᱱᱟ ᱛᱮᱠᱚ ᱟᱫ ᱪᱟᱵᱟᱣ ᱠᱟᱱᱟ ᱦᱟᱸᱜ ᱥᱮ ᱟᱯᱮ ᱥᱮᱫ ᱨᱮᱦᱚᱸ ᱱᱚᱜᱼᱚ ᱱᱚᱝᱠᱟ ᱜᱮ ᱦᱟᱸᱜ ᱯᱟᱥᱮᱫ ᱥᱮ ᱧᱟᱢᱚᱜ ᱠᱟᱱ ᱜᱮᱭᱟ ᱠᱚ ᱥᱮ ᱢᱮᱱᱟᱜ ᱠᱚᱜᱮᱭᱟ
ᱮᱼᱟᱞᱮ ᱥᱮᱫ ᱫᱚ ᱦᱟᱸᱜ ᱢᱮᱱ ᱠᱟᱨᱚᱱ ᱫᱚ ᱚᱱᱟ ᱜᱮ ᱠᱟᱱᱟ ᱡᱮ ᱟᱭᱢᱟ ᱚᱱᱟ ᱠᱷᱟᱫᱽ ᱠᱚ ᱥᱟᱨ ᱠᱚ ᱫᱚᱢᱮ ᱵᱚᱱ ᱵᱮᱵᱚᱦᱟᱨ ᱮᱫᱟ ᱛᱚ ᱚᱱᱟᱛᱮ ᱡᱟᱦᱟᱸ ᱚᱱᱟ ᱦᱟᱥᱟ ᱨᱮᱱᱟᱜ ᱩᱨᱵᱚᱨᱚᱛᱟ ᱛᱮᱫ ᱜᱮ ᱱᱚᱥᱴᱚᱜ ᱠᱟᱱᱟ ᱟᱫᱚ ᱚᱱᱟᱛᱮ ᱦᱟᱸ ᱩᱱᱠᱩ ᱫᱚ ᱟᱫᱚ ᱡᱚᱢᱟᱜ ᱦᱚᱭ ᱛᱚ ᱟᱠᱚᱣᱟᱜ ᱵᱟᱠᱚ ᱧᱟᱢ ᱫᱟ ᱚᱱᱟ ᱛᱮ ᱵᱟᱠᱚ ᱛᱟᱦᱮᱸ ᱫᱟᱲᱮᱭᱟᱜ ᱠᱟᱱᱟ
ᱮᱠᱟᱞ ᱠᱟ
ᱦᱮᱸ ᱥᱮ ᱟᱫᱚ ᱟᱞᱮ ᱥᱮᱫ ᱫᱚ ᱦᱟᱸᱜ ᱮ ᱠᱟᱴᱠᱚᱢ ᱠᱚ ᱫᱚ ᱦᱟᱸᱜ ᱢᱚᱴᱟ ᱢᱩᱴᱤ ᱢᱮᱱᱟᱜ ᱠᱚᱜᱮᱭ ᱟ ᱵᱟᱝ ᱠᱚ ᱪᱟᱵᱟ ᱟᱠᱟᱱᱟ ᱚᱱᱠᱟ ᱫᱚ ᱠᱟᱴᱠᱚᱢ ᱫᱚ ᱵᱚᱨᱥᱟ ᱫᱤᱱ ᱨᱮᱫᱚ ᱦᱟᱸᱜ ᱯᱩᱪᱩᱨ ᱜᱮ ᱢᱮᱱᱟᱜ ᱠᱚᱣᱟ ᱠᱟᱨᱚᱱ ᱡᱚᱠᱷᱚᱱ ᱦᱟᱹᱠᱩ ᱥᱟᱵ ᱪᱟᱞᱟᱜ ᱦᱩᱭᱩᱜ ᱠᱟᱱ ᱛᱟᱦᱮᱸᱜ ᱥᱮ ᱪᱟᱞᱟᱜ ᱦᱩᱭᱩᱜ-ᱟ ᱵᱚᱨᱥᱟ ᱫᱤᱱ ᱨᱮ ᱛᱚᱠᱷᱚᱱ ᱦᱟᱜ ᱚᱱᱮ ᱡᱟ ᱜᱮ ᱜᱷᱩᱱᱤ ᱠᱚ ᱦᱳᱠ ᱛᱚᱨᱚᱰᱟᱝ ᱠᱚ ᱦᱳᱠ ᱠᱤᱢᱵᱟ ᱢᱚᱥᱟᱨᱤ ᱠᱚ ᱡᱚᱠᱷᱚᱱ ᱦᱟᱸᱜ ᱚᱱᱟ ᱠᱚᱛᱮ ᱡᱚᱠᱷᱚᱱ ᱴᱟᱸᱜᱟᱣ ᱠᱟᱛᱮᱜ ᱡᱚᱠᱷᱚᱱ ᱦᱟᱹᱠᱩ ᱥᱟᱵ ᱠᱚ ᱦᱩᱭᱩᱜ ᱠᱟᱱ ᱛᱟᱦᱮᱸᱫ ᱛᱚ ᱠᱷᱚᱱ ᱚᱱᱟ ᱨᱮ ᱦᱚᱸ ᱟᱭᱢᱟ ᱠᱟᱴᱠᱚᱢ ᱠᱚ ᱟᱭᱢᱟ ᱠᱚ ᱯᱟᱲᱟᱜ ᱜᱮᱭᱟ ᱟᱨᱠᱤ ᱟᱭᱢᱟ ᱠᱚ ᱡᱷᱟᱹᱞᱤ ᱠᱚᱜ-ᱟ ᱢᱮᱱ ᱠᱷᱟᱱ ᱦᱟᱸᱜ ᱩᱱᱠᱩ ᱡᱟᱦᱟᱸᱭ ᱜᱚᱝᱜᱷᱟ ᱞᱟᱹᱴᱩ ᱡᱟᱦᱟᱸᱭ ᱞᱟᱹᱴᱩ ᱨᱚᱠᱚᱡ ᱜᱚᱝᱜᱷᱟ ᱡᱟᱦᱟᱸ ᱩᱱᱠᱩ ᱫᱚ ᱱᱮᱛᱟᱨ ᱫᱚ ᱟᱞᱮᱥᱮᱫ ᱫᱚ ᱮᱠᱟᱞ ᱜᱮ ᱵᱟᱹᱱᱩᱜ ᱠᱚᱣᱟ ᱢᱟᱱᱮ ᱵᱟᱝ ᱞᱮᱠᱟ ᱜᱮ ᱵᱟᱠᱷᱟᱱ ᱫᱚ ᱞᱟᱦᱟ ᱛᱮ ᱦᱟᱸᱜ ᱦᱚᱸᱜ-ᱚᱭ ᱱᱤᱭᱟᱹ ᱵᱮᱥᱤ ᱫᱚ ᱵᱟᱝ ᱳᱭ ᱵᱚᱪᱷᱚᱨ ᱫᱚᱥᱮᱠ ᱞᱟᱦᱟ ᱞᱤᱧ ᱢᱮᱱ ᱮᱫᱟ ᱢᱟᱱᱮ ᱫᱟᱜ ᱞᱮᱠᱷᱟᱱ ᱜᱮ ᱦᱟᱸᱜ ᱛᱚᱠᱷᱚᱱ ᱫᱚ ᱟᱫᱚ ᱚᱲᱟᱜ ᱠᱷᱚᱱ ᱜᱚᱜᱷᱟ ᱦᱟᱞᱟᱝ ᱪᱟᱞᱟᱜ ᱦᱩᱭᱩᱜ ᱠᱟᱱ ᱛᱟᱦᱮᱸᱫ ᱠᱷᱮᱛᱨᱮ ᱟᱫᱚ ᱚᱱᱟ ᱠᱷᱮᱛ ᱫᱚ ᱡᱩᱫᱤ ᱥᱟᱨᱟ ᱢᱟᱱᱮ ᱚᱱᱟ ᱠᱷᱮᱛᱽᱫᱚ ᱡᱩᱫᱤ ᱥᱟᱨᱟ ᱢᱟᱥ ᱚᱱᱠᱟ ᱨᱚᱦᱚᱲ ᱜᱮ ᱛᱟᱦᱮᱱᱟ ᱥᱮ ᱛᱟᱹᱨ ᱨᱮᱦᱚᱸ ᱡᱩᱫᱤ ᱫᱟᱜ ᱠᱟᱛᱮ ᱦᱟᱜ ᱮ ᱛᱚᱢᱦᱟᱣ ᱜᱚᱫ ᱠᱟᱜ-ᱟ ᱥᱮ ᱚᱠᱟ ᱠᱷᱚᱱ ᱪᱚᱝ ᱟᱫᱚ ᱜᱚᱸᱝᱷᱟ ᱫᱚᱢᱮ ᱟᱫᱚ ᱠᱚ ᱪᱟᱯᱮ ᱵᱟᱲᱟᱭᱟ ᱟᱫᱚ ᱩᱱ ᱥᱚᱢᱚᱭ ᱦᱟᱸᱜ ᱫᱚᱢᱮ ᱠᱚᱝᱠᱷᱟ ᱩᱱ ᱥᱚᱢᱚᱭ ᱦᱟᱞᱟᱝ ᱦᱩᱭᱩᱜ ᱠᱟᱱ ᱛᱟᱦᱮᱸᱫ ᱠᱤᱱᱛᱩ ᱱᱮᱛᱟᱨ ᱫᱚ ᱫᱟᱜ ᱞᱮᱠᱷᱟᱡ ᱦᱟᱜ ᱡᱩᱫᱤ ᱠᱷᱮᱛ ᱠᱚᱵᱮᱱ ᱪᱟᱞᱟᱜ-ᱟ ᱜᱚᱝᱜᱷᱟ ᱠᱚ ᱫᱚ ᱮᱠᱫᱚᱢ ᱦᱟᱸᱜ ᱵᱟᱠᱚ ᱧᱟᱢᱚᱜ-ᱟ ᱠᱷᱩᱢ ᱵᱟᱡᱮ ᱠᱷᱟᱱᱮᱠ ᱦᱚᱭᱛᱚ ᱢᱤᱫᱴᱟᱝ ᱵᱟᱨᱭᱟ ᱵᱟᱠᱷᱟ ᱫᱚ ᱞᱟᱦᱟ ᱛᱮ ᱚᱱᱮ ᱡᱮ ᱫᱟᱜ ᱯᱚᱨᱮ ᱦᱟᱸᱜ ᱢᱟᱡᱟᱱ ᱵᱮᱲᱟ ᱡᱮ ᱪᱟᱞᱟᱣ ᱦᱩᱭᱩᱜ ᱠᱟᱱ ᱛᱟᱦᱮᱸᱫ ᱠᱷᱮᱛ ᱠᱚ ᱜᱚᱝᱜᱟ ᱦᱟᱞᱟᱝ ᱩᱱᱠᱩ ᱡᱮ ᱜᱚᱝᱜᱟ ᱦᱟᱞᱟᱝ ᱟᱹᱜᱩ ᱠᱟᱛᱮᱫ ᱩᱱᱠᱩ ᱜᱚᱝᱜᱷᱟ ᱛᱮᱜᱮ ᱦᱟᱸᱜ ᱧᱤᱫᱟᱹ ᱵᱮᱲᱟ ᱫᱚ ᱦᱟᱸᱜ ᱩᱛᱩ ᱫᱚ ᱦᱩᱭᱩᱜ ᱠᱟᱱ ᱛᱟᱦᱮᱸᱫ ᱨᱟᱥᱮ ᱠᱚ ᱠᱤᱝᱵᱟ ᱵᱷᱟᱡᱤ ᱠᱚ ᱛᱚ ᱟᱹᱰᱤ ᱵᱮᱥ ᱦᱩᱭᱩᱜ ᱠᱟᱱ ᱛᱟᱦᱮᱸ-ᱟ ᱫᱟᱠᱟ ᱠᱚ ᱥᱟᱞᱟᱜ ᱠᱤᱱᱛᱩ ᱱᱮᱛᱟᱨ ᱫᱚ ᱚᱱᱟ ᱜᱚᱝᱜᱷᱟ ᱫᱚ ᱠᱷᱩᱵ ᱠᱚᱢ ᱵᱮᱱ ᱧᱟᱢ ᱠᱚᱣᱟ ᱦᱮᱸ ᱨᱚᱠᱚᱡ ᱠᱚᱫᱚ ᱢᱮᱱᱟᱜ ᱠᱚᱣᱟ ᱜᱟᱹᱰᱭᱟᱹ ᱠᱚᱨᱮᱜ ᱵᱟᱸᱱᱫ ᱠᱚᱨᱮᱜ ᱨᱚᱠᱚᱡ ᱠᱚᱫᱚ ᱢᱮᱱᱟᱜ ᱠᱚ ᱜᱮᱭᱟ ᱢᱮᱱ ᱠᱷᱟᱱ ᱜᱚᱝᱜᱷᱟ ᱫᱚ ᱵᱟᱹᱱᱩᱜ ᱠᱚᱣᱟ ᱟᱞᱮ ᱥᱮᱫ ᱫᱚ
ᱮᱠᱟᱞ ᱟᱹᱰᱤ ᱥᱟᱹᱨᱤᱢ ᱞᱟᱹᱭ ᱠᱮᱫᱟ ᱱᱚᱜᱚ ᱱᱤᱭᱟᱹ ᱦᱚᱸ ᱢᱟᱱᱮ ᱟᱞᱮ ᱥᱮᱫ ᱦᱚᱸ ᱱᱩᱠᱩ ᱜᱚᱝᱜᱷᱟ ᱦᱚᱠᱚ ᱟᱫ ᱪᱟᱵᱟ ᱣᱟᱠᱟᱱᱟ ᱦᱟᱸᱜ ᱠᱷᱟᱡ ᱫᱚ ᱞᱟᱦᱟ ᱛᱮᱦᱚᱸᱧ ᱫᱤᱥᱟᱹᱭᱟ ᱢᱟᱱᱮ ᱟᱹᱰᱤ ᱡᱟᱹᱥᱛᱤ ᱚᱱᱮᱢ ᱞᱟᱹᱭ ᱠᱮᱫ ᱞᱮᱠᱟ ᱠᱚ ᱧᱟᱢᱚᱜ ᱠᱟᱱ ᱛᱟᱦᱮᱱᱟ ᱟᱫᱚ ᱱᱚᱜ-ᱚᱭ ᱨᱚᱠᱚᱡ ᱦᱚᱸ ᱟᱹᱰᱤ ᱡᱟᱹᱥᱛᱤ ᱠᱚ ᱧᱟᱢᱚᱜ ᱜᱮᱭᱟ ᱟᱞᱮ ᱥᱮᱫ ᱫᱚ ᱱᱚᱣᱟ ᱜᱟᱹᱰᱭᱟᱹ ᱠᱚᱨᱮ ᱢᱮᱱ ᱠᱷᱟᱱ ᱜᱚᱸᱜᱟ ᱫᱚ ᱢᱟᱱᱮ ᱜᱟᱹᱰᱭᱟᱹ ᱨᱮ ᱦᱚᱸ ᱠᱚ ᱟᱫ ᱪᱟᱵᱟ ᱠᱟᱱᱟ ᱜᱟᱹᱰᱭᱟᱹ ᱨᱮ ᱦᱚᱸ ᱵᱟᱢ ᱧᱟᱢᱮᱭᱟ ᱢᱤᱫᱴᱮᱱ ᱵᱟᱨᱭᱟ ᱡᱩᱫᱤ ᱢᱤᱫ ᱵᱟᱴᱤ ᱱᱚᱣᱟ ᱪᱮᱫ ᱠᱚ ᱢᱮᱛᱟᱣᱟ ᱱᱩᱠᱩ ᱨᱚᱠᱚᱡ ᱮᱢ ᱧᱟᱢ ᱠᱮᱫ ᱠᱚᱣᱟ ᱛᱚ ᱚᱱᱟ ᱨᱮ ᱯᱟᱸᱪ ᱪᱷᱚᱴᱤ ᱜᱮ ᱤᱱᱟᱹᱜ ᱜᱟᱱ ᱜᱮ ᱜᱚᱸᱜᱷᱟ ᱠᱚ ᱧᱟᱢᱚᱜ-ᱟ ᱥᱮ ᱵᱟᱝ ᱫᱚ
ᱦᱮᱸ ᱦᱮᱸ ᱦᱮᱸ ᱮᱠᱫᱚᱢ ᱮᱠᱫᱚᱢ ᱚᱱᱟᱢᱟ ᱠᱟᱱ ᱜᱮ ᱟᱨ ᱦᱟᱹᱠᱩ ᱠᱚ ᱫᱚ ᱠᱤᱱᱛᱩ ᱦᱟᱸᱜ ᱟᱭᱢᱟ ᱡᱟᱹᱥᱛᱤ ᱜᱮᱭᱟ ᱟᱞᱮ ᱥᱮᱫ ᱫᱚ ᱱᱚᱜ-ᱚᱭ ᱦᱟᱸᱜ ᱢᱟᱱᱮ ᱡᱟᱦᱟᱸ ᱢᱮᱱ ᱵᱚᱨᱥᱟ ᱡᱟᱦᱟᱸ ᱛᱳᱢᱟᱨ ᱚᱱᱟ ᱥᱚ ᱵᱷᱟᱫᱚᱨ ᱵᱚᱸᱜᱟ ᱥᱮᱫ ᱦᱟᱜ ᱡᱟᱦᱟᱸ ᱫᱟᱜ ᱫᱟᱜ ᱡᱟᱹᱲᱤ ᱦᱩᱭᱩᱜ-ᱟ ᱚᱱᱮ ᱚᱱᱟ ᱡᱟᱦᱟᱸ ᱢᱟᱱᱮ ᱮᱠᱫᱚᱢ ᱦᱩᱲᱩ ᱜᱟᱹᱪᱷᱤ ᱠᱚ ᱦᱩᱲᱩ ᱠᱚ ᱨᱚᱦᱚᱭ ᱯᱚᱨᱮ ᱦᱟᱸᱜ ᱡᱚᱠᱷᱚᱱ ᱦᱟᱸᱜ ᱚᱱᱟ ᱦᱮᱲᱦᱮᱫ ᱴᱟᱭᱤᱢ ᱦᱩᱭᱩᱜ ᱟ ᱥᱮ ᱩᱱ ᱥᱚᱢᱚᱭ ᱡᱚᱠᱷᱚᱱ ᱦᱟᱸᱜ ᱮ ᱫᱟᱜ ᱛᱟᱦᱮᱱᱟ ᱥᱮ ᱡᱟᱹ ᱢᱟᱱᱮ ᱡᱟᱹᱥᱛᱤ ᱡᱚᱠᱷᱚᱱᱮ ᱫᱟᱜ ᱟ ᱛᱚᱠᱷᱚᱱ ᱫᱚ ᱟᱫᱚ ᱟᱞᱮ ᱥᱮᱫ ᱫᱚ ᱦᱟᱹᱠᱩ ᱦᱟᱹᱠᱩ ᱫᱚ ᱢᱟᱱᱮ ᱯᱨᱚᱪᱩᱨ ᱢᱟᱱᱮ ᱡᱚᱛᱚ ᱨᱚᱠᱚᱢ ᱦᱟᱹᱠᱩ ᱵᱮᱱ ᱧᱟᱢ ᱠᱚᱣᱟ ᱯᱨᱚᱪᱩᱨ ᱦᱟᱹᱠᱩ ᱵᱮᱱ ᱧᱟᱢ ᱠᱚᱣᱟ
ᱟᱪᱪᱷᱟ ᱟᱪᱪᱷᱟ ᱦᱮᱸ ᱢᱟᱱᱮ ᱟᱞᱮ ᱥᱮᱜ ᱦᱚᱸ ᱩᱱ ᱡᱚᱠᱷᱟ ᱫᱚ ᱦᱟᱜ ᱚᱱᱟ ᱦᱮᱲᱦᱮᱫ ᱡᱚᱠᱷᱟ ᱥᱮ ᱫᱟᱨᱮ ᱵᱟᱲᱟ ᱧᱚᱜ ᱠᱚᱜ-ᱟ ᱦᱟᱸᱜ ᱱᱚᱣᱟ ᱦᱩᱲᱩ ᱠᱚ ᱩᱱ ᱡᱚᱠᱷᱟᱡ ᱡᱚᱠᱷᱚᱱ ᱫᱟᱜ ᱟ ᱟᱨ ᱫᱟᱜ ᱰᱩᱵᱟᱹ ᱞᱮᱠᱷᱟᱡ ᱩᱱ ᱡᱚᱠᱷᱟᱡ ᱫᱚ ᱟᱹᱰᱤ ᱡᱟᱹᱥᱛᱤ ᱜᱮ ᱦᱟᱹᱠᱩ ᱠᱚ ᱧᱟᱢᱚᱜ-ᱟ ᱯᱩᱨᱟᱹ ᱞᱟᱦᱟ ᱵᱚᱪᱷᱚᱨ ᱜᱤᱧ ᱫᱤᱥᱟᱹᱭ ᱫᱟ ᱢᱟᱱᱮ ᱟᱹᱭᱩᱵ ᱡᱚᱠᱷᱚᱱ ᱮ ᱫᱟᱜ ᱠᱮᱫᱟ ᱛᱚᱵᱮ ᱟᱹᱰᱤ ᱥᱮᱛᱟᱜ ᱨᱮ ᱵᱟᱵᱟ ᱛᱟᱹᱞᱤᱧ ᱞᱤᱧ ᱪᱟᱞᱟᱣ ᱞᱮᱱᱟ ᱠᱷᱮᱛ ᱥᱮᱫ ᱟᱨ ᱢᱚᱥᱟᱨᱤ ᱠᱚᱞᱤᱧ ᱤᱫᱤ ᱠᱮᱫᱟ ᱨᱮᱞᱤᱧ ᱚᱰᱟᱣ ᱦᱚᱴᱩ ᱠᱟᱜ ᱛᱟᱦᱮᱱᱟ ᱟᱨ ᱟᱫᱚᱢ ᱦᱚᱲ ᱫᱚ ᱢᱟᱱᱮ ᱧᱤᱫᱟᱹ ᱨᱮ ᱜᱮᱠᱚ ᱪᱟᱞᱟᱣ ᱚᱰᱟᱣ ᱴᱷᱤᱠ ᱠᱟᱜ ᱠᱚ ᱵᱩᱡᱷᱟᱹᱣ ᱠᱮᱫᱟ ᱵᱚᱞᱮ ᱛᱮᱦᱤᱧ ᱫᱚ ᱯᱟᱥᱮᱡ ᱧᱤᱫᱟᱹ ᱥᱮᱫ ᱫᱟᱜ ᱫᱟᱲᱮᱭᱟᱜ-ᱟ ᱴᱚᱞᱟ ᱨᱮ ᱜᱮ ᱠᱚ ᱚᱰᱟᱣ ᱴᱷᱤᱠ ᱠᱟᱜ ᱱᱚᱜ-ᱱᱚᱝᱠᱟ
ᱪᱮᱫ ᱞᱮᱠᱟ ᱟᱨ ᱢᱤᱫ ᱫᱷᱟᱣ ᱞᱟᱹᱭ ᱵᱮᱱ
ᱦᱮᱸ ᱢᱮᱱᱫᱟᱞᱤᱧ ᱵᱚᱞᱮ ᱱᱚᱜ-ᱚ ᱱᱚᱝᱠᱟ ᱟᱞᱮ ᱥᱮᱫ ᱦᱚᱸ ᱢᱟᱱᱮ ᱱᱚᱜ-ᱚ ᱱᱚᱝᱠᱟ ᱚᱠᱟ ᱵᱮᱱ ᱞᱟᱹᱭ ᱠᱮᱫᱟ ᱱᱚᱣᱟ ᱜᱟᱹᱪᱷᱤᱩ ᱠᱚ ᱢᱟᱱᱮ ᱦᱟᱨᱟ ᱵᱟᱲᱟ ᱞᱮᱱᱠᱟᱱ ᱜᱟᱹᱪᱷᱤ ᱠᱚᱫᱚ ᱵᱟᱝ ᱱᱚᱜ ᱚᱚᱭ ᱛᱚ ᱦᱩᱲᱩ ᱵᱚᱱ ᱨᱚᱦᱚᱭ ᱚᱱᱟ ᱠᱚ ᱦᱟᱨᱟ ᱵᱟᱲᱟ ᱞᱮᱱ ᱠᱷᱟᱡ ᱦᱮᱲᱦᱮᱫ ᱫᱤᱱ ᱚᱠᱛᱮ ᱩᱱ ᱡᱚᱠᱷᱟᱡ ᱡᱚᱠᱷᱚᱱ ᱫᱟᱜ ᱠᱷᱟᱡ ᱟᱞᱮᱥᱮᱫ ᱦᱚᱸ ᱟᱹᱰᱤ ᱡᱟᱹᱥᱛᱤ ᱱᱚᱝᱠᱟ ᱦᱟᱹᱠᱩ ᱠᱚ ᱧᱟᱢᱚᱜ-ᱟ ᱟᱫᱚ ᱚᱱᱟᱜᱤᱧ ᱞᱟᱹᱭᱮᱫ ᱛᱟᱦᱮᱱᱟ ᱵᱚᱞᱮ ᱞᱟᱦᱟ ᱵᱚᱪ ᱵᱚᱪᱷᱚᱨ ᱪᱟᱞᱟᱣᱮᱱ ᱵᱚᱪᱷᱚᱨ ᱩᱱ ᱡᱚᱠᱷᱟ ᱦᱚᱸ ᱢᱟᱱᱮ ᱵᱟᱵᱟ ᱛᱟᱹᱞᱤᱧ ᱚᱱᱠᱟ ᱜᱮᱞᱤᱧ ᱪᱟᱞᱟᱣ ᱞᱮᱱᱟ ᱦᱟᱸᱜ ᱱᱚᱣᱟ ᱡᱚᱠᱷᱚᱱᱮ ᱫᱟᱜ ᱠᱮᱫᱟ ᱟᱫᱚ ᱟᱹᱰᱤ ᱨᱮᱞᱤᱧ ᱪᱟᱞᱟᱣᱱᱟ ᱟᱹᱰᱤ ᱥᱤᱛ ᱥᱮᱛᱟᱜ ᱨᱮ ᱟᱫᱚ ᱚᱱᱠᱟ ᱚᱰᱟᱣ ᱵᱟᱲᱟ ᱦᱩᱭ ᱱᱟ ᱾ ᱟᱹᱰᱤ ᱡᱟᱹᱥᱛᱤ ᱚᱱᱠᱟ ᱦᱟᱹᱠᱩ ᱠᱚ ᱤᱭᱟᱹ ᱞᱮᱱ ᱜᱮᱭᱟ ᱯᱷᱟᱥᱟᱣ ᱞᱮᱱ ᱜᱮᱭᱟ ᱦᱟᱸᱜ ᱟᱫᱚ ᱟᱫᱚᱢ ᱦᱚᱲ ᱫᱚᱧ ᱧᱮᱞ ᱞᱮᱫ ᱠᱚᱣᱟ ᱵᱚᱞᱮ ᱦᱟᱸᱜ ᱩᱱᱠᱩ ᱫᱚ ᱪᱟᱞᱟᱣᱮᱱ ᱧᱤᱫᱟᱹ ᱞᱟᱦᱟ ᱨᱮᱜᱮ ᱠᱚ ᱢᱟᱱᱮ ᱠᱚ ᱚᱰᱟᱣ ᱴᱷᱤᱠ ᱠᱟᱜ ᱛᱟᱦᱮᱱᱟ ᱡᱚᱠᱷᱚᱱ ᱩᱱᱠᱩ ᱫᱚᱠᱚ ᱵᱩᱡᱷᱟᱹᱣ ᱠᱮᱫᱟ ᱵᱚᱞᱮ ᱵᱟᱝ ᱛᱦᱤᱧ ᱧᱤᱫᱟᱹ ᱫᱚ ᱯᱟᱥᱮᱡ ᱫᱟᱜ ᱟ ᱛᱚᱵᱮ ᱦᱟᱸᱜ ᱱᱚᱝᱠᱟ ᱚᱰᱟᱣ ᱦᱩᱭᱩᱜ-ᱟ ᱛᱚᱵ ᱢᱟᱱᱮ ᱞᱟᱦᱟ ᱨᱮᱜᱮ ᱠᱚ ᱚᱰᱟᱣ ᱴᱷᱤᱠ ᱠᱟᱠᱚ ᱦᱟᱸᱜ ᱛᱚ ᱱᱚᱜᱚ ᱱᱚᱝᱠᱟ ᱧᱮᱞᱚᱜ-ᱟ ᱟᱫᱚ ᱱᱮᱛᱟᱨ ᱫᱚ ᱢᱟᱱᱮ ᱡᱟᱹᱥᱛᱤ ᱠᱟᱭ ᱛᱮ ᱱᱚᱣᱟ ᱚᱰᱟᱣ ᱞᱮᱠᱟ ᱛᱮ ᱢᱟᱱᱮ ᱡᱷᱟᱹᱞᱤ ᱜᱮ ᱵᱚᱱ ᱵᱮᱵᱚᱦᱟᱨ ᱫᱟ ᱚᱠᱟ ᱥᱤᱠᱬᱤᱡ ᱡᱷᱟᱹᱞᱤ ᱞᱟᱹᱜᱤᱫ ᱵᱚᱱ ᱠᱤᱨᱤᱧ ᱵᱟᱲᱟ ᱠᱟᱜ ᱠᱟᱱᱟ ᱚᱠᱟ ᱠᱚ ᱢᱟᱨᱮᱜ ᱠᱟᱱᱟ ᱚᱱᱮ ᱟᱱᱟ ᱜᱮᱵᱚᱱ ᱵᱮᱵᱚᱦᱟᱨᱫᱟ ᱥᱮ ᱵᱟᱝ ᱠᱷᱟᱡ ᱞᱟᱦᱟ ᱛᱮᱫᱚ ᱦᱟᱸᱜ ᱢᱟᱱᱮ ᱟᱭᱢᱟ ᱞᱮᱠᱟᱱ ᱥᱟᱭᱨᱟ ᱠᱚ ᱛᱟᱦᱮᱸ ᱠᱟᱱᱟ ᱱᱚᱣᱟ ᱜᱷᱟᱥ ᱥᱟᱹᱣᱲᱤ ᱜᱷᱟᱸᱥ ᱨᱮᱱᱟᱜ ᱥᱟᱭᱨᱟ ᱥᱮ ᱢᱮᱱ ᱫᱟᱲᱮᱭᱟᱜ-ᱟ ᱢᱟᱫ ᱨᱮᱱᱟᱜ ᱥᱟᱭᱨᱟ ᱟᱱᱮ ᱚᱱᱮ ᱚᱱᱟ ᱠᱚ ᱡᱤᱱᱤᱥ ᱛᱟᱦᱮᱸ ᱠᱟᱱᱟ ᱟᱫᱚ ᱱᱚᱜ-ᱚ ᱱᱤᱭᱟᱹ ᱥᱟᱭᱨᱟ ᱠᱚᱫᱚ ᱢᱟᱱᱮ ᱟᱫ ᱪᱟᱵᱟᱭ ᱱᱟᱦᱟᱜ ᱮᱠᱟᱞ ᱵᱟᱹᱧ ᱧᱮᱞ ᱛᱤᱭᱳᱜ ᱫᱟ
ᱦᱮᱸ ᱟᱪᱪᱷᱟ ᱟᱪᱪᱷᱟ ᱟᱨ ᱤᱭᱟᱹ ᱫᱚ ᱦᱟᱸᱜ ᱤᱭᱟᱹ ᱵᱚᱞᱮ ᱵᱚᱞᱮ ᱚᱱᱟ ᱢᱟᱫ ᱨᱮᱱᱟᱜ ᱡᱟᱦᱟᱸ ᱜᱷᱩᱱᱤ ᱠᱚᱠᱚ ᱜᱷᱩᱱᱤ ᱠᱚ ᱢᱮᱱᱫᱟᱜ ᱜᱮᱭᱟ ᱛᱚ ᱜᱷᱩᱱᱤ ᱵᱮᱱ ᱵᱩᱡᱽ ᱫᱟᱲᱮᱭᱟᱜ ᱠᱟᱱᱟ ᱥᱮ
ᱦᱮᱸ ᱦᱮᱸ ᱚᱱᱟ ᱦᱚᱞᱤᱧ ᱟᱸᱡᱚᱢ ᱠᱟᱜ ᱜᱮ ᱚᱱᱟ ᱥᱟᱵᱟᱫ
ᱦᱮᱸ ᱜᱷᱩᱱᱤ ᱟᱨᱠᱤ ᱟᱹᱰᱤ ᱢᱚᱡᱽ ᱚᱲᱟᱜ ᱚᱲᱟᱜ ᱛᱟᱦᱮᱱᱟ ᱾ ᱟᱫᱚ ᱚᱱᱟ ᱠᱚᱫᱚ ᱠᱚ ᱡᱩᱛ ᱜᱮᱭᱟ ᱥᱮ ᱵᱟᱝ ᱟᱯᱮᱥᱮᱫ ᱫᱚ ᱮᱠᱷᱚᱱ ᱫᱚ
ᱱᱮᱛᱟᱨ ᱫᱚ ᱢᱟᱱᱮ ᱟᱹᱰᱤ ᱠᱚᱢ ᱢᱟᱱᱮ ᱵᱟᱹᱧ ᱧᱮᱞ ᱛᱤᱭᱟᱹᱜ ᱟᱠᱟᱫᱟ ᱡᱟᱦᱟᱭᱟᱜ ᱚᱲᱟᱜ ᱨᱮ ᱱᱚᱝᱠᱟ ᱢᱟᱱᱮ ᱥᱟᱭᱨᱟ ᱠᱚᱦᱚᱸ ᱵᱟᱝ ᱛᱟᱦᱮᱱᱟ
ᱟᱪᱪᱷᱟ
ᱠᱷᱟᱹᱞᱤ ᱢᱟᱱᱮ ᱟᱠᱚ ᱤᱱᱟᱹᱜᱮ ᱚᱱᱟ ᱢᱚᱥᱟᱨᱤ ᱨᱮᱤᱜᱮᱠᱚ ᱤᱭᱟᱹ ᱵᱟᱲᱟ ᱠᱟᱜ-ᱟ ᱟᱨ ᱡᱟᱦᱟᱱᱟᱜ ᱜᱮ ᱢᱟᱱᱮ ᱱᱚᱝᱠᱟ ᱢᱟᱫ ᱨᱮᱱᱟᱜ ᱡᱤᱱᱤᱥ ᱱᱮᱛᱟᱨ ᱟᱫ ᱤᱫᱤᱜ ᱠᱟᱱᱟ ᱵᱟᱹᱭ ᱵᱟᱹᱭ ᱵᱟᱹᱭᱛᱮ ᱡᱮᱞᱮᱠᱟ ᱞᱟᱦᱟᱛᱮ ᱱᱚᱣᱟ ᱰᱷᱟᱹᱞᱤᱜ ᱠᱚ ᱛᱟᱦᱮᱱ ᱠᱟᱱ ᱛᱟᱦᱮᱱᱟ ᱯᱷᱟᱹᱛᱭᱟᱹᱜ ᱠᱚ ᱰᱷᱟᱹᱞᱤᱡ ᱯᱷᱟᱹᱛᱭᱟᱹᱜ ᱦᱟᱴᱟᱜ ᱡᱚᱛᱚᱣᱟᱜ ᱜᱮ ᱢᱟᱫ ᱨᱮᱱᱟᱜ ᱢᱮᱱᱠᱷᱟᱱ ᱱᱮᱛᱟᱨ ᱦᱟᱴᱟᱜ ᱦᱚᱸ ᱢᱟᱱᱮ ᱯᱮᱞᱟᱥᱴᱤᱠ ᱦᱟᱴᱟᱜ ᱠᱚ ᱧᱟᱢᱚᱜ ᱠᱟᱱᱟ ᱟᱨ ᱯᱷᱟᱛᱤᱭᱟᱜ ᱠᱚᱢᱟ ᱦᱚ ᱮᱠᱟᱞ ᱜᱮ ᱱᱚᱣᱟ ᱯᱮᱞᱟᱥ ᱴᱤᱠ ᱨᱮᱱᱟᱜ ᱵᱚᱱ ᱵᱮᱣᱦᱟᱨᱮᱫ-ᱟ ᱯᱷᱟᱹᱛᱭᱟᱹᱜ ᱫᱚ ᱦᱟᱸᱜ ᱟᱫ ᱮᱱᱟ ᱱᱮᱛᱟᱨ ᱫᱚ ᱢᱮᱱᱟᱜ ᱞᱮᱠᱟᱛᱮᱫᱚ ᱱᱚᱣᱟ ᱦᱟᱴᱟᱜ ᱢᱤᱫ ᱵᱟᱨ ᱥᱟᱨᱮᱡ ᱵᱟᱲᱟ ᱠᱟᱱ ᱜᱮᱭᱟ ᱦᱟᱴᱟᱜ ᱫᱚ ᱮᱱ ᱦᱚᱸ ᱛᱟᱦᱮᱱ ᱠᱟᱱ ᱜᱮᱭᱟ ᱟᱨ ᱥᱚᱸᱜᱮᱛᱮ ᱱᱚᱣᱟ ᱯᱮᱞᱟᱥᱴᱤᱠ ᱦᱟᱴᱟᱜ ᱦᱚᱸ ᱛᱟᱦᱮᱱ ᱠᱟᱱ ᱛᱟᱠᱚᱣᱟ ᱟᱨᱦᱚᱸ ᱱᱚᱣᱟ ᱰᱷᱟᱹᱞᱤᱜ ᱢᱮᱱᱟᱜ-ᱟ ᱱᱮᱛᱟᱨ ᱫᱚ ᱰᱷᱟᱹᱞᱤ ᱟᱨ ᱦᱟᱴᱟᱜ ᱱᱮᱜ ᱱᱤᱭᱟᱹ ᱩᱱᱠᱤᱱ ᱜᱮ ᱥᱟᱨᱮᱡ ᱠᱟᱱᱟ ᱦᱟᱜ ᱢᱮᱱ ᱞᱮᱠᱟᱛᱮ ᱚᱱᱟ ᱯᱷᱟᱹᱛᱭᱟᱹᱜ ᱫᱚ ᱯᱩᱨᱟᱹ ᱟᱫ ᱪᱟᱵᱟᱭᱱᱟᱦᱟᱜ ᱟᱨᱦᱚᱸ
ᱟᱨᱦᱚᱸ ᱦᱮᱸ ᱦᱮᱸ ᱦᱮᱸ ᱚᱱᱠᱟᱜᱮ ᱢᱟᱱᱮ ᱟᱞᱮ ᱥᱮᱫ ᱦᱚᱸ ᱢᱟᱱᱮ ᱱᱤᱛᱚᱜ ᱫᱚ ᱚᱱᱠᱟ ᱞᱮᱠᱟ ᱡᱩᱫᱤ ᱵᱮᱱ ᱢᱮᱱᱟ ᱚᱱᱟ ᱴᱷᱮᱠᱟ ᱦᱟᱸᱜ ᱢᱤᱫ ᱵᱟᱨ ᱢᱮᱱᱟᱜ-ᱟ ᱢᱟᱫ ᱨᱮᱱᱟᱜ ᱡᱟᱦᱟᱸ ᱴᱷᱮᱠᱟ ᱵᱚᱱ ᱡᱩᱛᱮᱫ ᱛᱟᱦᱮᱸᱫ ᱜᱩᱨᱤᱡ ᱠᱚ ᱜᱤᱰᱤ ᱞᱟᱹᱜᱤᱫ ᱟᱨᱠᱤ
ᱦᱮᱸ ᱦᱮᱸ ᱟᱞᱮ ᱥᱮᱫ ᱫᱚ ᱚᱱᱟ ᱫᱚ ᱦᱟᱸᱜ ᱠᱷᱟᱹᱪᱞᱟᱹᱜ ᱠᱚ ᱢᱮᱛᱟᱜ-ᱟ ᱚᱱᱟ ᱦᱚᱸ ᱠᱷᱟᱹ ᱠᱷᱟ. ᱪᱟ. ᱞᱟᱹᱜ ᱦᱚᱸ ᱱᱮᱛᱟᱨ ᱟᱫ ᱪᱟᱵᱟᱜ ᱠᱟᱱᱟ ᱟᱫᱚ ᱚᱱᱟ ᱵᱚᱫᱚᱞ ᱛᱮ ᱱᱮᱛᱟᱨ ᱚᱠᱟ ᱢᱮᱲᱦᱮᱫ ᱨᱮᱱᱟᱜ ᱚᱠᱟ ᱤᱭᱟᱹ ᱫᱷᱟᱢᱟ ᱧᱟᱢᱚᱜ ᱠᱟᱱᱟ ᱚᱱᱮ ᱚᱱᱟ ᱠᱚ ᱵᱮᱣᱦᱟᱨ ᱫᱟ ᱟᱹᱰᱤ ᱡᱟᱹᱥᱛᱤ ᱾
ᱟᱪᱪᱷᱟ ᱟᱪᱪᱷᱟ ᱦᱮᱸ ᱦᱮᱸ ᱦᱮᱸ ᱦᱮᱸ ᱟᱨ ᱚᱱᱟ ᱤᱭᱟᱹ ᱦᱚᱸ ᱟᱨ ᱞᱟᱦᱟ ᱛᱮᱫᱚ ᱚᱱᱠᱟ ᱦᱟᱲᱟᱢᱵᱟ ᱛᱟᱠᱚ ᱠᱚ ᱡᱩᱛ ᱮᱫ ᱛᱟᱦᱮᱸᱜ ᱟᱨ ᱱᱮᱛᱟᱨ ᱫᱚ ᱚᱱᱮ ᱚᱱᱠᱟ ᱡᱩᱛ ᱨᱮᱱᱟᱜ ᱥᱚᱢᱚᱭ ᱦᱚᱸ ᱵᱟᱵᱚᱱ ᱧᱟᱢᱟ ᱛᱟᱨᱯᱚᱨ ᱱᱮᱛᱟᱨ ᱫᱚ ᱡᱚᱛᱚ ᱦᱚᱲ ᱫᱚ ᱚᱱᱠᱟ ᱞᱮᱠᱟ ᱦᱟᱜ ᱵᱟᱠᱚ ᱵᱟᱲᱟᱭᱟ ᱥᱮ ᱠᱟᱨᱚᱱ ᱵᱟᱠᱚ ᱥᱮᱬᱟ ᱟᱹᱜᱩ ᱠᱟᱫᱟ ᱠᱟᱨᱚᱱ ᱞᱟᱦᱟ ᱛᱮᱫᱚ ᱦᱟᱲᱟᱢ ᱵᱟᱼ ᱦᱚᱭ ᱡᱚᱛᱚ ᱠᱚᱠᱚ ᱵᱟᱲᱟᱭ ᱠᱟᱱ ᱛᱟᱦᱮᱸᱫ
ᱮᱠᱟᱞ ᱮᱠᱟᱞ ᱚᱱᱮ ᱚᱱᱟ ᱦᱚᱸ ᱠᱟᱱ ᱜᱮᱭᱟ ᱟᱨ ᱟᱞᱮ ᱥᱮᱫ ᱫᱚ ᱢᱟᱱᱮ ᱱᱚᱣᱟ ᱢᱟᱫ ᱨᱮᱱᱟᱜ ᱛᱤᱱᱟᱹᱜ ᱡᱤᱱᱤᱥ ᱠᱟᱱᱟ ᱡᱮᱞᱮᱠᱟ ᱦᱟᱴᱟᱜ ᱱᱚᱣᱟ ᱠᱷᱟᱹᱪᱞᱟᱹᱜ ᱱᱚᱣᱟ ᱡᱷᱩᱲᱤ ᱡᱷᱩᱲᱤ ᱡᱷᱩᱲᱤ ᱱᱚᱜᱼᱚ ᱱᱤᱭᱟᱹ ᱠᱚᱫᱚ ᱦᱟᱸᱜ ᱢᱟᱱᱮ ᱟᱵᱚ ᱞᱮᱠᱟᱱ ᱜᱮ ᱢᱤᱫᱴᱮᱱ ᱡᱟᱹᱛᱤ ᱢᱮᱱᱟᱜ ᱠᱚᱣᱟ ᱱᱩᱠᱩ ᱢᱟᱦᱟᱞᱤ ᱵᱚᱱ ᱢᱮᱛᱟᱣ ᱠᱚ ᱠᱟᱱᱟ ᱩᱱᱠᱩ ᱦᱟᱜ ᱠᱚ ᱡᱩᱛᱟ ᱟᱨ ᱱᱮᱛᱟᱨ ᱦᱚᱸᱠᱚ ᱟᱠᱷᱨᱤᱧ ᱵᱟᱲᱟᱭᱮᱫ ᱠᱟᱱ ᱜᱮᱭᱟ ᱦᱟᱜ ᱟᱫᱚ ᱱᱮᱛᱟᱨ ᱫᱚ ᱮᱴᱟᱜ ᱵᱮᱵᱚᱥᱟᱭ ᱦᱚᱸ ᱠᱚ ᱟᱯᱱᱟᱨ ᱠᱟᱜ ᱜᱮᱭᱟ ᱛᱚ ᱩᱱᱠᱩᱣᱟᱜ ᱵᱮᱵᱽᱥᱟᱭ ᱞᱮᱠᱟᱛᱮ ᱢᱮᱱ ᱞᱮᱠᱷᱟᱡ ᱫᱚ ᱢᱟᱫ ᱨᱮᱜᱮ ᱦᱟᱸᱜ ᱢᱟᱫ ᱨᱮᱱᱟᱜ ᱜᱮ ᱥᱟᱱᱟᱢᱟᱜ ᱠᱚ ᱡᱩᱛ ᱵᱟᱲᱟᱭᱟ ᱟᱨ ᱠᱚ ᱟᱹᱠᱷᱨᱤᱧ ᱵᱟᱲᱟᱭᱟ ᱟᱯᱮ ᱥᱮᱫ ᱫᱚ ᱢᱟᱱᱮ ᱱᱚᱣᱟ ᱠᱚ ᱦᱟᱴᱟᱜ ᱠᱚᱫᱚ ᱦᱟᱸᱜ ᱟᱵᱚ ᱦᱚᱲ ᱦᱚᱯᱚᱱ ᱠᱚ ᱵᱮᱱᱟᱣ ᱵᱟᱲᱟᱭᱮᱫ ᱛᱟᱦᱮᱱᱟ ᱥᱮ ᱱᱚᱝᱠᱟ ᱢᱟᱦᱟᱞᱤ ᱠᱚᱠᱚ ᱛᱟᱦᱮᱸ ᱠᱟᱱᱟ ᱥᱮ ᱪᱮᱫ ᱞᱮᱠᱟ
ᱢᱟᱦᱞᱞᱤ ᱠᱚᱦᱚᱸ ᱟᱹᱠᱷᱨᱤᱧ ᱠᱚ ᱟᱹᱜᱩᱭᱟ ᱱᱮᱛᱟᱨ ᱦᱚᱸ ᱡᱮᱢᱚᱱ ᱱᱮᱛᱟᱨ ᱦᱚᱸ ᱢᱟᱦᱞᱞᱤ ᱠᱚ ᱢᱟᱡᱷᱮ ᱢᱟᱡᱷᱮ ᱠᱚ ᱦᱤᱡᱩᱜ-ᱟ ᱴᱷᱮᱠᱟ ᱠᱚ ᱦᱟᱴᱟᱜ ᱠᱚ ᱦᱮᱸ ᱚᱱᱟ ᱠᱚ ᱡᱚᱛᱚ ᱦᱟᱸᱜ ᱟᱠᱷᱨᱤᱧ ᱠᱚ ᱟᱹᱜᱩᱭ ᱜᱮᱭᱟ ᱛᱟᱨᱯᱚᱨ ᱟᱨ ᱚᱲᱟᱜ ᱨᱮ ᱵᱚᱞᱛᱮ ᱫᱚ